ᱦᱮᱞᱳ᱾
ᱦᱮᱞᱳ᱾
ᱟ ᱨᱚᱲ ᱟᱸᱡᱚᱢᱚᱜ ᱠᱟᱱᱟ?
ᱦᱮᱸ ᱜᱚᱝᱠᱮ ᱟᱸᱡᱚᱢᱚᱜ ᱠᱟᱱ ᱜᱮᱭᱟ᱾
ᱟᱪᱪᱷᱟ ᱩᱸᱦ ᱦᱳᱭ ᱢᱚᱡᱽ ᱴᱷᱤᱠ ᱜᱮ ᱟᱸᱡᱚᱢᱚᱜ ᱠᱟᱱᱟ᱾
ᱟᱪᱪᱷᱟ
ᱪᱮᱫ ᱪᱚ ᱞᱟᱹᱭ ᱠᱮᱜ
ᱜᱚᱝᱠᱮ ᱡᱚᱦᱟᱨ ᱜᱮ᱾
ᱦᱳᱭ ᱡᱚᱦᱟᱨ ᱜᱮ ᱮᱦᱮ ᱾
ᱛᱟᱦᱞᱮ ᱪᱮᱫ ᱞᱮᱠᱟ ᱵᱮᱥ ᱵᱟᱲᱟ ᱜᱮ?
ᱜᱚᱝᱠᱮ ᱵᱮᱥ ᱵᱟᱲᱟ ᱜᱮ᱾ ᱜᱚᱝᱠᱮ ᱟᱹᱵᱤᱱ ᱫᱚ?
ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱠᱟᱫ ᱞᱤᱧᱟᱹ᱾ ᱚᱲᱟᱜ ᱠᱚ ᱚᱲᱟᱜ ᱦᱚᱲ ᱠᱚᱦᱚᱸ ᱵᱮᱥ ᱵᱟᱲᱟ, ᱚᱲᱟᱜ ᱵᱟ ᱚᱲᱟᱜ ᱦᱚᱲ ᱠᱚᱦᱚᱸ ᱵᱮᱥ ᱵᱟᱲᱟ ᱜᱮ ᱢᱮᱱᱟᱜ ᱠᱟᱫ ᱞᱮᱭᱟ ᱟᱞᱮ ᱦᱚᱸ ᱛᱚ ᱡᱚᱛᱚ ᱠᱚᱜᱮ ᱮᱠᱷᱚᱱ ᱫᱚ
ᱟᱞᱮ ᱠᱚᱦᱚᱸ ᱱᱤᱭᱟᱹ ᱵᱮᱲᱟ ᱫᱚ ᱱᱟᱯᱟᱭ ᱜᱮ ᱪᱟᱸᱫᱚ ᱵᱚᱸᱜᱟᱣᱟᱜ ᱟᱥᱤᱨᱵᱟᱫᱽ ᱛᱮ᱾
ᱟᱪᱪᱷᱟ ᱟᱪᱪᱷᱟ᱾
ᱚᱱᱮ ᱦᱩᱲᱩ ᱠᱚᱫᱚ ᱯᱮ ᱨᱚᱦᱚᱭ ᱫᱟ ᱥᱮ ᱵᱟᱝ ᱜᱚᱝᱠᱮ?
ᱦᱳᱭ ᱨᱚᱦᱚᱭᱮᱫ ᱜᱮᱭᱟᱞᱮ ᱮᱠᱷᱚᱱ ᱫᱚ ᱡᱚᱛᱚ ᱜᱮ ᱪᱟᱹᱞᱩᱜ ᱠᱟᱱᱟ ᱦᱩᱲᱩ ᱨᱚᱦᱚᱭ ᱠᱚᱦᱚᱸ ᱡᱚᱛᱚ ᱜᱮ ᱢᱟᱱᱮ ᱩᱸᱢ ᱵᱟᱹᱫᱽ ᱠᱚᱨᱮ ᱫᱚ ᱮᱠᱫᱚᱢ ᱨᱚᱦᱚᱭ ᱯᱩᱨᱟᱹᱣ ᱞᱮᱠᱟ ᱯᱩᱨᱟᱹᱣ ᱦᱩᱭ ᱠᱟᱱᱟ, ᱟᱨ ᱱᱚᱣᱟ ᱵᱟᱝ ᱵᱟᱹᱭᱦᱟᱹᱲ ᱨᱮ ᱨᱚᱦᱚᱭ ᱯᱩᱨᱟᱹᱣ ᱞᱮᱠᱟ ᱯᱩᱨᱟᱹᱣ ᱦᱮᱡ ᱠᱟᱱᱟ ᱵᱟᱹᱫᱽ ᱠᱚᱨᱮ ᱫᱚ ᱟᱣᱨᱤ, ᱵᱟᱹᱫᱽ ᱠᱚᱨᱮ ᱫᱚ ᱢᱟᱱᱮ ᱮᱠᱟᱞ ᱜᱮ ᱫᱟᱜ ᱠᱚ ᱚᱝᱠᱟ ᱡᱟᱹᱥᱛᱤ ᱵᱟᱭ ᱫᱟᱜ ᱠᱟᱜ ᱛᱮ ᱵᱟᱝ ᱞᱟᱜᱟᱣ ᱠᱟᱱᱟ᱾ ᱛᱟᱦᱚᱞᱮ ᱠᱷᱟᱱ ᱫᱚ ᱩᱱᱟᱹᱜ ᱡᱟᱹᱥᱛᱤ ᱫᱚ ᱵᱟᱹᱫᱽ ᱨᱮᱦᱚᱸ ᱠᱚ ᱨᱚᱦᱚᱭ ᱫᱚᱠᱚ ᱨᱚᱦᱚᱭ ᱠᱟᱫᱟ ᱡᱟᱦᱟᱸᱭ ᱠᱚᱣᱟᱜ ᱫᱟᱜ ᱢᱮᱱᱟᱜ ᱠᱟᱜ ᱛᱟᱠᱚᱣᱟ ᱾ ᱛᱟᱞᱦᱮ ᱟᱞᱮ ᱠᱚᱫᱚ ᱚᱝᱠᱟ ᱩᱥᱩᱞ ᱧᱚᱜ ᱨᱮ ᱠᱷᱮᱛ ᱦᱮᱱᱟᱜ ᱠᱟᱫᱛᱟᱞᱮ ᱩᱱᱟᱹᱜ ᱡᱟᱹᱥᱛᱤ ᱫᱚ ᱫᱟᱜ ᱟᱫᱚ ᱵᱟᱝ ᱛᱤᱸᱜᱩᱣ ᱠᱟᱱᱟ ᱵᱟᱹᱫᱽ ᱨᱮ ᱫᱚ᱾
ᱦᱳᱭᱛᱚ ᱱᱚᱜ-ᱚᱭ ᱤᱝᱠᱟᱹᱜᱮ ᱤᱝᱠᱟᱹᱜᱮ ᱟᱞᱮ ᱦᱚᱸ ᱵᱟᱹᱭᱦᱟᱹᱲ ᱠᱚᱫᱚ ᱞᱮ ᱨᱚᱦᱚᱭ ᱠᱟᱫ ᱜᱮᱭᱟ, ᱮᱠᱷᱚᱱ ᱵᱟᱹᱫᱽ ᱠᱚᱜᱮ ᱚᱝᱠᱟ ᱫᱟᱜ ᱵᱟᱝ ᱛᱤᱸᱜᱩᱱ ᱠᱟᱱᱟ ᱥᱮ ᱴᱚᱰᱟᱝ ᱴᱟᱸᱰᱤ ᱛᱟᱦᱚᱞᱮ ᱚᱱᱟᱛᱮ ᱠᱟᱴᱤ ᱟᱱᱟ ᱫᱚ ᱛᱤᱥ ᱞᱮ ᱨᱚᱦᱚᱭᱟ ᱦᱟᱸᱜ ᱠᱷᱟᱱ ᱴᱷᱤᱠ ᱵᱟᱹᱱᱩᱜ-ᱟ ᱢᱟᱱᱮ ᱫᱟᱜᱟᱭ ᱛᱟᱦᱚᱞᱮ ᱨᱚᱦᱚᱭ ᱟᱞᱮ ᱵᱟᱠᱷᱟᱱ ᱵᱟᱭ ᱫᱟᱜ ᱠᱷᱟᱱ ᱛᱟᱦᱮᱱᱟ ᱚᱱᱠᱟ ᱜᱮ᱾
ᱟᱪᱪᱷᱟ ᱟᱪᱪᱷᱟ᱾
ᱟᱫᱚ ᱜᱚᱝᱠᱮ ᱟᱵᱤᱱ ᱫᱚ ᱵᱤᱨ ᱫᱤᱥᱚᱢ ᱥᱮ ᱱᱚᱛᱮ ᱢᱟᱱ ᱫᱤᱥᱚᱢ ᱥᱮ ᱪᱮᱫ ᱫᱤᱥᱚᱢ ᱠᱚ ᱢᱮᱛᱟᱜ ᱵᱤᱞᱟᱹᱛ ᱫᱤᱥᱚᱢ?
ᱟᱹᱞᱤᱧ ᱫᱚ ᱵᱩᱨᱩ ᱫᱤᱥᱚᱢ᱾
ᱩᱸᱫ ᱠᱚᱫᱚ ᱯᱮ ᱡᱚᱢᱮᱫᱽ ᱠᱚᱜᱮᱭᱟ ᱵᱟᱝ ᱟᱸᱞᱤᱧ ᱦᱚᱸ ᱱᱚᱣᱟ ᱵᱮᱨᱩ ᱫᱤᱥᱚᱢ ᱠᱷᱚᱱ ᱜᱮ᱾
ᱟᱪᱪᱷᱟ ᱟᱪᱪᱷᱟ ᱟᱹᱰᱤ ᱱᱟᱯᱟᱭ ᱛᱟᱦᱚᱞᱮ ᱟᱯᱮ ᱠᱚᱥᱮᱫ ᱫᱚ ᱵᱩᱨᱩ ᱨᱮᱫᱚ ᱛᱟᱦᱮᱱ ᱜᱮᱭᱟ ᱥᱮ ᱵᱟᱝᱟ?
ᱵᱟᱝ ᱫᱚ ᱨᱚᱲᱵᱟᱝ ᱟᱡᱚᱢᱚᱜ ᱠᱟᱱᱟ ᱾
ᱚ ᱞᱟᱹᱭ ᱫᱟᱞᱤᱧ ᱡᱮ ᱟᱯᱮ ᱠᱚᱥᱮᱫ ᱫᱚ ᱪᱮᱫ ᱞᱮᱠᱟ ᱵᱩᱨᱩ ᱨᱮ ᱢᱮᱞᱟ ᱠᱚ ᱦᱩᱭᱩᱜ ᱛᱟᱦᱮᱱ ᱜᱮᱭᱟ ᱥᱮ ᱵᱟᱝ-ᱟ?
ᱦᱮᱸ ᱦᱮᱸ᱾
ᱟᱪᱪᱷᱟ ᱢᱟᱱᱮ ᱛᱷᱚᱲᱟ ᱜᱟᱱ ᱥᱟᱜᱤᱧ ᱨᱮᱥᱮ ᱪᱮᱫ
ᱦᱮᱸ ᱡᱮ ᱚᱱᱰᱮ ᱠᱷᱚᱱ ᱫᱚ ᱥᱟᱜᱤᱧ ᱜᱮᱭᱟ ᱢᱟᱱᱮ ᱵᱩᱲᱩ ᱯᱟᱛᱟ ᱡᱟᱦᱟᱸ ᱠᱚ ᱢᱮᱛᱟᱟᱜ ᱚᱱᱟ ᱯᱟᱛᱟ ᱜᱮ ᱾ ᱢᱟᱱᱮ ᱚᱱᱟᱜᱮ ᱵᱩᱨᱩ ᱨᱮ ᱟᱥᱟ ᱠᱚᱨᱤ ᱦᱩᱭᱩᱜ-ᱟ ᱚᱱᱟᱜᱮ ᱟᱫᱚ ᱚᱱᱟ ᱥᱩᱨ ᱠᱚᱨᱮ ᱫᱚ ᱟᱞᱮ ᱥᱩᱨ ᱠᱚᱨᱮ ᱫᱚ ᱚᱱᱠᱟᱱᱟᱜ ᱵᱩᱨᱩ ᱫᱚ ᱯᱟᱛᱟ ᱫᱚ ᱵᱟᱝ ᱦᱩᱭᱩᱜ ᱜᱮᱭᱟ᱾
ᱟᱪᱪᱷᱟ ᱟᱪᱪᱷᱟ᱾ ᱟᱞᱮ ᱫᱚ ᱵᱩᱨᱩ ᱢᱮᱱᱟᱜ ᱠᱟᱫᱟ ᱯᱮᱭᱟ ᱯᱮᱭᱟ ᱯᱩᱱᱭᱟ ᱵᱩᱨᱩ ᱢᱮᱱᱟᱜ ᱟᱠᱟᱫ ᱛᱟᱞᱮᱭᱟ ᱛᱟᱦᱚᱞᱮ ᱱᱚᱝᱠᱟ ᱫᱚ ᱵᱟᱝᱟ ᱡᱮ ᱵᱩᱨᱩ ᱠᱚᱨᱮ ᱵᱩᱨᱩ ᱨᱮᱜᱮ ᱡᱟᱦᱱᱟᱜ ᱠᱤᱪᱷᱩ ᱢᱟᱱᱮ ᱪᱮᱫᱠᱟᱧ ᱞᱟᱹᱭᱟ ᱦᱳᱭ ᱯᱟᱛᱟ ᱪᱷᱟᱛᱟ ᱠᱚᱫᱚ ᱵᱟᱝ ᱦᱩᱭᱩᱜ ᱛᱟᱞᱮ ᱛᱟᱦᱮᱱᱟ ᱵᱩᱨᱩ ᱨᱮᱫᱚ᱾ ᱜᱟᱡᱟᱲ ᱜᱮ ᱛᱟᱞᱮᱭᱟ ᱮᱥᱚᱞᱮ ᱫᱚᱢᱮ ᱮᱠᱴᱩ ᱡᱟᱹᱥᱛᱤ ᱧᱚᱜ ᱜᱮ ᱟᱨ ᱡᱟᱦᱟᱱᱟᱜ ᱠᱚᱨᱮ ᱦᱚᱸ ᱢᱟᱱᱮ
ᱩᱱᱟᱹᱜ ᱡᱟᱹᱥᱛᱤ ᱫᱚ ᱫᱮᱡ ᱫᱚᱞᱮ ᱫᱮᱡ ᱵᱟᱲᱟᱣ ᱠᱟᱱ ᱜᱮᱭᱟ᱾ ᱢᱟᱱᱮ ᱪᱚᱴ ᱛᱚᱠ ᱠᱚᱦᱚᱸᱞᱮ ᱫᱮᱡ ᱵᱟᱲᱟᱣ ᱠᱟᱱᱟ᱾ ᱩᱱᱟᱹᱜ ᱞᱟ. ᱴᱩ ᱞᱟᱹᱴᱩ ᱵᱩᱨᱩ ᱫᱚ ᱵᱟᱝ ᱠᱟᱱᱟ᱾ ᱦᱟᱱᱟ ᱟᱡᱟᱫᱤᱭᱟ. ᱥᱩᱥ ᱥᱩᱱᱤᱭᱟᱹ ᱞᱮᱠᱟ ᱫᱚ ᱵᱟᱝ ᱠᱟᱱ ᱛᱟᱞᱮᱭᱟ ᱛᱟᱦᱚᱞᱮ ᱠᱷᱟᱱ ᱫᱚ ᱱᱤᱱᱟᱜ ᱴᱟᱜ ᱫᱚᱞᱤᱧ ᱞᱟᱹᱭ ᱫᱟᱲᱮᱭᱟᱜ-ᱟ ᱡᱮ ᱫᱮᱡ ᱵᱟᱲᱟ ᱠᱚᱫᱚ ᱫᱮᱡᱚᱜ ᱟᱵᱮᱱ ᱵᱮᱱ ᱫᱮᱡᱚᱜ, ᱦᱚᱳᱭᱛᱳ ᱟᱹᱞᱤᱧ ᱞᱤᱧ ᱫᱮᱡᱚᱜ ᱨᱮᱦᱚᱸ ᱠᱟᱴᱟ ᱠᱚᱫᱚ ᱞᱟᱸᱜᱟᱜ ᱜᱮᱭᱟ᱾
ᱚᱱᱟ ᱵᱩᱨᱩ ᱵᱚᱸᱜᱟ ᱫᱚ ᱟᱯᱮ ᱥᱮᱫ ᱛᱤᱱᱟᱹᱜ ᱥᱟᱺᱜᱧᱟ ᱠᱟᱴᱤᱡ ᱵᱩᱨᱩ ᱵᱚᱸᱜᱟ ᱟᱡᱚᱢ ᱠᱟᱫᱟᱵᱤᱱ?
ᱵᱩᱨᱩ ᱵᱚᱸᱜᱟ?
ᱚᱱᱟ ᱫᱚ ᱵᱟᱹᱞᱤᱧ ᱟᱸᱡᱚᱢ ᱠᱟᱫᱟ᱾ ᱦᱚᱳᱭᱛᱳ ᱵᱟᱹᱞᱤᱧ ᱟᱸᱡᱚᱢ ᱠᱟᱫ ᱨᱮᱦᱚᱸ ᱪᱟᱞᱟᱣ ᱦᱚᱸ ᱵᱟᱹᱞᱤᱧ ᱪᱟᱞᱟᱣ ᱵᱟᱲᱟᱣ ᱟᱠᱟᱱᱟ ᱡᱟᱹᱱᱤᱡ ᱚᱱᱟ ᱫᱚ᱾
ᱛᱟᱦᱚᱞᱮ ᱞᱟᱹᱭ ᱫᱟᱞᱤᱧ ᱟᱵᱮᱱ ᱫᱚ ᱟᱵᱮᱱ ᱫᱚ ᱪᱮᱫ ᱠᱚᱵᱮᱱ ᱪᱤᱠᱟᱹ ᱵᱟᱲᱟᱭ ᱛᱟᱦᱮᱱ ᱜᱮᱭᱟ?
ᱪᱤᱠᱟᱹ ᱦᱚᱸ ᱵᱟᱝ, ᱱᱤᱛᱚᱜ ᱫᱚ ᱢᱟᱱᱮ ᱚᱞᱚᱜ ᱠᱟᱱᱟᱞᱤᱧ᱾
ᱚ ᱪᱮᱫᱠᱟ ᱱᱚᱝᱠᱟ ᱟᱵᱳᱣᱟᱜ ᱥᱚᱢᱟᱡᱽ ᱨᱮᱱᱟᱜ ᱥᱮ ᱱᱚᱝᱠᱟ ᱫᱤᱠᱩᱣᱟᱜ ᱵᱟᱝᱜᱟᱞᱤ ᱛᱮ ᱢᱟᱱᱮ?
ᱦᱳᱭ ᱦᱳᱭ ᱦᱳᱭ ᱟᱵᱣᱟᱜ ᱯᱟᱹᱨᱥᱤ ᱛᱮᱜᱮ᱾ ᱟᱵᱚᱣᱟᱜ ᱯᱟᱹᱨᱥᱤ ᱛᱮᱜᱮᱞᱤᱧ ᱚᱞᱚᱜ ᱠᱟᱱᱟ᱾ ᱦᱳᱭ ᱦᱳᱭ‌ ᱟᱵᱤᱱ ᱟᱵᱤᱱ ᱫᱚ?
ᱟᱹᱞᱤᱧ ᱦᱚᱸ ᱚᱱᱟ ᱛᱮᱜᱮᱞᱤᱧ ᱚᱞᱚᱜ ᱠᱟᱱᱟ, ᱱᱚᱜ-ᱚᱭ ᱯᱷᱟᱥᱴ ᱤᱭᱟᱨ ᱞᱤᱧ ᱠᱚᱨᱟᱣᱫᱟ ᱠᱚᱞᱮᱡ ᱨᱮ ᱦᱟᱸᱜ ᱚᱱᱟᱜᱮ᱾
ᱚᱱᱟᱛᱮ, ᱱᱟᱯᱟᱭ ᱜᱮ ᱟᱵᱚᱣᱟᱜ ᱚᱠᱟ ᱥᱮᱫ ᱨᱮᱢ ᱯᱟᱲᱦᱟᱜ ᱠᱟᱱᱟ?
ᱦᱮᱸ ᱢᱟᱱᱮ ᱪᱮᱫᱠᱟ ᱞᱤᱧ ᱞᱟᱹᱭᱟ ᱞᱟᱦᱟ ᱛᱮᱫᱚ ᱞᱟᱦᱟ ᱛᱮᱫᱚ ᱱᱚᱝᱠᱟ ᱤᱥᱠᱩᱞ ᱛᱟᱦᱮᱸ ᱠᱟᱹᱴᱤᱡᱟᱜ ᱦᱮᱸ ᱦᱳᱭ ᱚᱸᱰᱮ ᱦᱚᱸ ᱢᱤᱫᱴᱮᱱ ᱜᱚᱝᱠᱮ ᱦᱚᱲᱮ ᱛᱟᱦᱮᱸ ᱠᱟᱱᱟ᱾ ᱛᱟᱞᱦᱮ ᱩᱱᱤ ᱫᱚᱪ ᱠᱟᱨᱚᱱ ᱪᱚᱝ ᱠᱚ ᱚᱪᱚᱜ ᱠᱮᱫᱮᱭᱟ᱾ ᱟᱫᱚ ᱩᱱᱟᱹᱜ ᱡᱟᱹᱥᱛᱤ ᱫᱚ ᱵᱟᱝᱤᱧ ᱵᱟᱲᱟᱭᱟ ᱤᱧ ᱫᱚ ᱟᱫᱚ ᱛᱟᱦᱚᱞᱮ ᱞᱟᱹᱭᱟᱠᱚ ᱡᱮ ᱢᱟᱱᱮ ᱟᱛᱩ ᱦᱚᱲ ᱠᱚᱴᱷᱮᱱᱤᱧ ᱟᱸᱡᱚᱢ ᱠᱟᱫᱟ ᱡᱮ ᱱᱩᱭ ᱫᱚ ᱵᱟᱝᱮ ᱵᱷᱷᱟᱞᱮᱭᱟ, ᱵᱟᱝᱮ ᱢᱚᱸᱡᱽ ᱛᱮ ᱵᱟᱠᱚ ᱜᱤᱫᱽᱨᱟᱹ ᱠᱚ ᱵᱟᱝᱮ ᱯᱟᱲᱦᱟᱣᱟᱠᱚᱣᱟ ᱟᱵᱚᱣᱟᱜ ᱥᱟ ᱟᱵᱚᱣᱟᱜ ᱤᱭᱟᱹᱛᱮ ᱡᱟᱦᱟᱸ ᱟᱵᱚᱣᱟᱜ ᱥᱚᱢᱟᱡᱽ ᱨᱮᱱᱟᱜ ᱥᱟᱱᱛᱟᱞᱤ ᱛᱮ ᱵᱷᱟᱥᱟᱛᱮ ᱵᱟᱝᱮ ᱯᱟᱲᱦᱟᱣ ᱫᱟᱲᱮᱭᱟᱜ ᱠᱚ ᱢᱚᱥ ᱛᱮ ᱛᱟᱞᱦᱮ ᱚᱱᱟ ᱠᱟᱨᱚᱱ ᱛᱮ ᱩᱱᱤ ᱫᱚ ᱮ ᱮᱭ ᱠᱟᱨᱚᱱ ᱛᱮ ᱱᱚᱰᱮ ᱟᱞᱮ ᱱᱚᱣᱟ ᱟᱹᱛᱩ ᱨᱮᱱᱟᱜ ᱤᱥᱠᱩᱞ ᱠᱷᱚᱱ ᱫᱚᱠᱚ ᱨᱤᱴᱮᱱ ᱠᱟᱫᱮᱭᱟ᱾
ᱚ ᱦᱚᱭ ᱦᱚᱭ᱾
ᱛᱟᱦᱞᱮ ᱛᱟᱨᱯᱚᱨᱮ ᱱᱚᱝᱠᱟ ᱴᱮᱱ ᱠᱚᱨᱮ ᱨᱟᱠᱟᱵ ᱠᱟᱛᱮ ᱦᱚᱧ ᱞᱟᱹᱭᱮᱫ ᱛᱟᱦᱮᱱ ᱜᱮᱭᱟ ᱡᱮ ᱤᱭᱟᱹ ᱴᱮᱱ ᱨᱮ ᱞᱟᱹᱭᱟ ᱱᱚᱣᱟ ᱯᱷᱟᱭᱤᱵ ᱥᱤᱠᱥ ᱨᱮ ᱨᱟᱠᱟᱵ ᱠᱟᱛᱮᱦᱚᱧ ᱞᱟᱹᱭᱮᱫ ᱛᱟᱦᱮᱱ ᱜᱮᱭᱟ ᱡᱮ ᱱᱚᱣᱟ ᱟᱵᱚ ᱥᱚᱢᱟᱡᱽ ᱨᱮᱜᱤᱱᱧ ᱚᱞᱚᱜ-ᱟ᱾ ᱵᱟᱵᱟ ᱛᱟᱠᱤᱱ ᱢᱮᱛᱟᱜ ᱠᱤᱱ ᱛᱟᱦᱮᱱ ᱜᱮᱭᱟ ᱡᱮ ᱤᱧ ᱫᱚ ᱱᱚᱝᱠᱟᱱ ᱤᱭᱟᱹ ᱨᱮᱜᱮ, ᱤᱭᱟᱹ ᱟᱵᱚ ᱚᱞ ᱪᱤᱠᱤ ᱢᱤᱰᱤᱭᱟᱢ ᱨᱮ ᱵᱷᱩᱛ ᱛᱤ ᱠᱟᱹᱧ ᱰᱮᱱ ᱛᱟᱦᱞᱮ ᱞᱟᱹᱭ ᱫᱟᱠᱤᱱ ᱡᱮ ᱟᱵᱚ ᱫᱚ ᱩᱱᱟᱹᱜ ᱜᱟᱱ ᱫᱚ ᱵᱟᱵᱚᱱ ᱤᱭᱟᱹ ᱜᱮᱭᱟ᱾ ᱴᱟᱠᱟ ᱡᱟᱹᱥᱛᱤ ᱫᱚ ᱞᱟᱴ ᱞᱟᱴᱩ ᱞᱮᱱ ᱢᱮ᱾ ᱛᱟᱨᱯᱚᱨᱮ ᱧᱮᱞ ᱞᱟᱵᱚᱱ ᱡᱩᱫᱤᱢ ᱫᱟᱲᱮᱭᱟᱜ ᱠᱷᱟᱱ ᱫᱚᱯᱮ ᱦᱟᱸᱜ ᱩᱱᱟᱹᱜ ᱜᱮ ᱟᱢᱟᱜ᱾ ᱠᱚ ᱵᱟᱠᱚ ᱮᱲᱮ ᱫᱟᱲᱮᱭᱟᱢᱟ ᱡᱟᱦᱟᱸ ᱞᱮᱠᱟ ᱦᱳᱭᱛᱳ ᱵᱟᱠᱚ ᱴᱷᱚᱠᱟ ᱫᱟᱲᱮᱭᱟᱢᱟ ᱟᱢᱟᱜ᱾ ᱵᱷᱚᱵᱤᱥᱚᱛ ᱨᱮ ᱢᱮᱱᱛᱮ ᱡᱮ ᱪᱟᱹᱠᱨᱤ ᱧᱟᱢ ᱩᱪᱤᱛ ᱚᱱᱠᱟ ᱵᱟᱝ ᱠᱟᱱᱟ ᱡᱮ᱾ ᱮᱠᱟᱞ ᱛᱮᱢ ᱯᱟᱲᱦᱟᱣᱟ ᱵᱚᱞᱮ ᱮᱠᱫᱚᱢ᱾ ᱢᱟᱥᱴᱟᱨ ᱦᱳᱭᱛᱳ ᱡᱟᱦᱟᱱᱟᱜ ᱫᱚᱨᱠᱟᱨᱚᱜ ᱩᱱᱟᱹᱜᱴᱟ ᱫᱚ ᱵᱟᱝ ᱱᱤᱡᱮᱨᱼᱼ ᱱᱤᱡᱮᱨ ᱵᱷᱚᱵᱤᱥᱥᱚᱛ ᱨᱮᱱᱟᱜ ᱡᱟᱦᱟᱸ ᱠᱤᱪᱷᱩ ᱡᱮ ᱯᱚᱨᱮᱛᱮ ᱡᱟ ᱠᱤᱪᱷᱩ ᱦᱩᱭᱩᱜᱼᱟ ᱛᱮᱢᱚᱱ ᱜᱮ᱾
ᱥᱤᱠᱷᱱᱟᱹᱛ ᱫᱚ ᱮᱠᱟᱞ ᱜᱮ ᱞᱟᱹᱠᱛᱤᱭᱟᱱᱟᱜ ᱠᱟᱱᱟ ᱵᱟᱠᱷᱟᱱ ᱟᱵᱚ ᱡᱟᱦᱟᱸ ᱟᱵᱚ ᱥᱟᱱᱛᱟᱲ ᱦᱚᱯᱚᱱ ᱫᱚ ᱢᱟᱱᱮ ᱥᱤᱠᱷᱱᱟᱹᱛ ᱵᱟᱹᱱᱩᱜ ᱛᱮᱜᱮ ᱢᱟᱱᱮ᱾ ᱛᱟᱭᱚᱢ ᱨᱮᱜᱮ ᱦᱮᱱᱟᱜ ᱵᱚᱱᱟ ᱵᱟᱝ ᱥᱮ ᱡᱟᱦᱟᱱᱟᱜ ᱨᱮᱜᱮ ᱛᱟᱭᱚᱢ ᱨᱮᱜᱮ ᱦᱮᱱᱟᱜ ᱵᱚᱱᱟ ᱢᱮᱱᱠᱷᱟᱱ ᱟᱵᱚᱣᱟᱜ ᱥᱤᱠᱷᱱᱟᱹᱛ ᱠᱟᱹᱴᱤᱡ ᱢᱟᱨᱟᱝ ᱞᱟᱼᱼ ᱦᱟᱜ ᱡᱩᱫᱤ ᱞᱟᱯᱷᱟᱝ ᱥᱮᱫ ᱥᱮᱪᱮᱫ ᱵᱚᱱ ᱥᱮᱪᱮᱫ ᱫᱟᱲᱮᱭᱟᱜᱼᱟ ᱛᱟᱦᱚᱞᱮ ᱟᱵᱚ ᱦᱚᱸ ᱡᱟᱦᱟᱱᱟᱜ᱾ ᱡᱟᱦᱱᱟᱜ ᱵᱚᱱ ᱫᱟᱹᱵᱤ ᱫᱟᱲᱮᱭᱟᱜᱼᱟ ᱡᱟᱦᱟᱱᱟᱜ ᱵᱚᱱ ᱢᱮᱱ ᱫᱟᱲᱮᱭᱟᱜᱼᱟ ᱡᱮ ᱱᱚᱣᱟ ᱟᱞᱮᱭᱟᱜ ᱞᱟᱹᱠᱛᱤ ᱜᱮ ᱛᱟᱞᱮ ᱟᱞᱮ ᱱᱚᱣᱟ ᱞᱟᱯᱷᱟᱝ ᱥᱮᱫ ᱞᱮ ᱥᱮᱪᱮᱫ᱾ ᱥᱮᱴᱮᱨ ᱟᱠᱟᱱᱟ ᱛᱟᱦᱚᱞᱮ ᱟᱞᱮ ᱱᱚᱣᱟ ᱮᱢ ᱛᱮᱜᱮ ᱦᱩᱭᱩᱜ ᱛᱟᱢᱟ ᱱᱚᱣᱟ ᱵᱚᱱ ᱫᱟᱹᱵᱤ ᱫᱟᱲᱮᱭᱟ-ᱟ᱾
ᱦᱳᱭ᱾
ᱚᱞᱚᱜ ᱯᱟᱲᱦᱟᱜ ᱫᱚ ᱞᱟᱹᱠᱛᱤ ᱢᱮᱱᱟᱜ ᱟᱠᱟᱫ ᱜᱮᱭᱟ᱾
ᱦᱳᱭ ᱦᱳᱭ᱾
ᱡᱮ ᱯᱟᱲᱦᱟᱣ ᱞᱮᱠᱟᱡ ᱡᱮ ᱪᱟᱹᱠᱨᱤ ᱧᱟᱢ ᱩᱪᱼᱼ ᱱᱚᱝᱠᱟ ᱫᱚ ᱵᱟᱝᱤᱧ ᱵᱷᱟᱹᱵᱮᱱ ᱜᱮᱭᱟ ᱡᱮ ᱯᱟᱲᱦᱟᱣᱟᱢ ᱵᱚᱞᱮ ᱡᱮ ᱪᱟᱹᱠᱨᱤᱼᱼ ᱧᱟᱢ ᱜᱮ ᱞᱟᱜᱟᱼᱟ ᱩᱹᱱᱟᱜᱴᱟ ᱤᱧ ᱵᱟᱹᱧ ᱵᱷᱟᱵᱤ ᱛᱟᱦᱮᱱᱟ ᱯᱟᱲᱟᱣᱟᱜᱼᱟ ᱱᱤᱡᱮᱨ ᱵᱷᱚᱵᱤᱥᱥᱚᱛ ᱨᱮ ᱯᱚᱨᱮᱛᱮ ᱡᱟᱦᱟᱱᱟᱜ ᱡᱟᱦᱟᱸ ᱡᱩᱫᱤ ᱤᱧᱟᱹᱜ ᱰᱚᱠᱩᱢᱮᱱᱴᱥ ᱠᱚᱨᱮ ᱡᱟᱦᱟᱸ ᱠᱤᱪᱷᱩ ᱞᱟᱜᱟᱜᱼᱟ ᱚᱱᱟ ᱡᱟᱛᱮ ᱦᱚᱲ ᱠᱩᱞᱤ ᱵᱟᱝ ᱦᱩᱭᱩᱜ ᱛᱤᱧ᱾
ᱦᱳᱭ ᱦᱳᱭ᱾ ᱛᱟᱨᱟᱯᱚᱨᱮ ᱱᱤᱡᱮᱨᱱ ᱜᱤᱫᱟᱹᱨ ᱯᱤᱫᱟᱹᱨ ᱠᱚᱦᱚᱸ ᱟᱨ ᱱᱤᱡᱮᱨ ᱧᱮᱞ ᱛᱮᱠᱚ ᱵᱩᱡᱟ ᱡᱮ ᱵᱟᱝ ᱤᱧ ᱵᱟᱵᱟᱧ ᱜᱚᱜᱚ᱾ ᱱᱚᱝᱠᱟ ᱠᱤᱱ ᱯᱟᱲᱦᱟᱣ ᱵᱟᱲᱟ ᱟᱠᱟᱱᱟ ᱡᱮ ᱤᱧᱦᱚ ᱛᱟᱦᱞᱮ᱾ ᱯᱟᱲᱦᱟᱣ ᱞᱟᱜᱟᱣᱤᱧᱟᱹ ᱢᱟᱱᱮ ᱚᱱᱟ ᱞᱟᱦᱟᱨᱮ ᱡᱟᱦᱟᱸ ᱱᱤᱛᱚᱜ ᱚᱱᱟ ᱠᱟᱹᱴᱤᱡ ᱠᱟᱹᱴᱤᱡ ᱨᱮᱠᱚ ᱵᱟᱹᱦᱩ ᱡᱟᱶᱟᱭᱚᱜ ᱠᱟᱱᱟ ᱵᱟᱝ? ᱤᱱᱠᱟᱹ ᱫᱚ ᱦᱳᱭᱛᱳ ᱵᱟᱠᱚ ᱠᱟᱹᱢᱤ ᱮᱲᱮ ᱠᱷᱟᱱ᱾ ᱢᱤᱫᱴᱟᱝ ᱢᱚᱛᱚᱨ ᱛᱟᱦᱮᱱ ᱛᱟᱠᱚᱣᱟ ᱡᱮ ᱤᱧ ᱨᱮᱱ ᱟᱭᱳ ᱵᱟᱵᱟ ᱱᱩᱱᱟᱹᱜ ᱠᱤᱱ ᱯᱟᱲᱦᱟᱣ ᱚᱞᱚᱜ ᱯᱟᱲᱦᱟᱣ ᱟᱠᱟᱱᱟ ᱛᱚᱞᱮ ᱤᱧ ᱦᱚᱸ ᱯᱟᱲᱦᱟᱜ ᱞᱟᱜᱟᱣᱤᱧᱟᱹ ᱱᱤᱛᱚᱜ᱾ ᱛᱚᱠᱷᱚᱱ ᱫᱚ ᱵᱟᱭ ᱱᱤᱝᱠᱟᱹᱭᱟ ᱵᱟᱝ ᱥᱮ᱾
ᱦᱳᱭ᱾ ᱚᱱᱮ ᱚᱱᱟᱜᱮ ᱟᱨ ᱡᱟᱦᱟᱱᱟᱜ ᱠᱚ ᱢᱮᱱᱟᱜ ᱠᱷᱟᱱ ᱫᱚ ᱢᱟᱱᱮ᱾ ᱟᱵᱚ ᱱᱮᱛᱟᱨ ᱡᱟᱦᱟᱸ ᱛᱤᱱᱟᱹᱜ ᱞᱤᱧ ᱧᱮᱞ ᱮᱫᱟ ᱟᱹᱞᱤᱧ ᱫᱚ ᱦᱚᱳᱭᱛᱳ ᱱᱟᱥᱮᱱᱟᱜ᱾ ᱠᱤᱪᱷᱩᱴᱟ ᱫᱤᱱᱤᱧ ᱟᱸᱡᱚᱢ ᱠᱟᱫᱟ ᱩᱱᱠᱩ ᱦᱟᱲᱟᱢ ᱵᱟᱵᱟ ᱠᱚ ᱛᱟᱠᱚ ᱥᱟᱞᱟᱜ ᱞᱤᱧ ᱠᱟᱛᱷᱟᱣ ᱠᱟᱱᱟ ᱫᱩᱲᱩᱵ ᱵᱟᱲᱟ ᱠᱟᱛᱮᱫ ᱞᱤᱧ ᱨᱚᱲ ᱠᱚᱱᱞᱤᱧ ᱟᱸᱡᱚᱢ ᱟᱠᱟᱫ ᱛᱟᱠᱚᱣᱟ᱾
ᱦᱩᱸ
ᱱᱮᱱᱮ᱾
ᱜᱚᱢᱠᱮ ᱨᱚᱲ ᱵᱟᱝ ᱟᱡᱚᱸᱢᱚᱜ ᱠᱟᱱ ᱛᱟᱵᱤᱱᱟ᱾
ᱚ ᱞᱟᱹᱭ ᱫᱟᱞᱤᱧ ᱟᱹᱞᱤᱧ ᱦᱟᱲᱟᱢ ᱵᱟᱵᱟ ᱛᱟᱠᱚ ᱥᱟᱞᱟᱜ ᱞᱤᱧ ᱠᱟᱛᱷᱟ ᱵᱟᱲᱟᱣ ᱠᱟᱫ ᱜᱮᱭᱟ ᱦᱳᱭ ᱥᱮ ᱦᱮᱸ᱾ ᱟᱸᱡᱚᱢ ᱟᱠᱟᱫ ᱛᱟᱠᱚᱣᱟᱞᱤᱧ ᱡᱮ ᱡᱟᱦᱟᱸ ᱛᱤᱱᱟᱹᱜ ᱜᱮ ᱟᱵᱚ ᱱᱮᱛᱟᱨ ᱠᱚ ᱡᱟᱦᱟᱸ ᱛᱤᱱᱟᱹᱜ ᱜᱤᱫᱽᱨᱟᱹ ᱠᱚ ᱢᱮᱱᱟᱜ ᱠᱟᱜ ᱠᱚᱣᱟ ᱡᱟᱦᱟᱸ ᱛᱤᱱᱟᱹᱜ ᱯᱟᱹᱴᱷᱩᱣᱟᱹ ᱠᱚ ᱢᱮᱱᱟᱜ ᱟᱠᱟᱜ ᱠᱚᱛᱟᱵᱚᱱᱟ ᱩᱱᱠᱩ ᱫᱚ ᱢᱟᱱᱮ᱾ ᱧᱮᱞ ᱵᱮᱱ ᱡᱟᱦᱟᱸ ᱠᱚᱨᱮᱱᱟᱜ ᱜᱮ᱾ ᱡᱟᱦᱟᱸ ᱠᱚᱨᱮᱱᱟᱜ ᱜᱮ ᱡᱟᱦᱟᱸ ᱞᱮᱠᱟ ᱜᱮ᱾ ᱮᱠᱟᱞ ᱜᱮ ᱵᱟᱝᱠᱚ ᱤᱭᱟᱹ ᱞᱟᱹᱜᱤᱫᱚᱜ ᱠᱟᱱᱟ ᱡᱟᱦᱟᱱᱟᱜ ᱜᱮ ᱱᱟᱥᱮᱱᱟᱜ ᱡᱟᱦᱟᱱᱟᱜ ᱢᱮᱛᱟ ᱠᱚᱣᱟ ᱜᱤᱫᱽᱨᱟᱹ ᱠᱚᱦᱚᱸ ᱡᱟᱦᱟᱱᱟᱜ᱾ ᱟᱸᱡᱚᱢ ᱫᱚ ᱮᱠᱟᱞ ᱜᱮ ᱵᱟᱠᱚ ᱟᱸᱡᱚᱢᱟ ᱟᱨ ᱱᱚᱜᱼᱚᱭ ᱡᱮ ᱡᱟᱦᱟᱸ᱾ ᱯᱟᱛᱟᱼᱪᱷᱟᱛᱟ ᱯᱚᱨᱚᱵᱽ ᱯᱟᱹᱞᱮ ᱠᱚ ᱦᱩᱭᱩᱜ ᱠᱟᱱ ᱛᱟᱵᱚᱱᱟ ᱚᱱᱟ ᱨᱮᱢᱟ ᱮᱠᱟᱞ ᱜᱮ ᱵᱟᱠᱚ ᱪᱟᱞᱟᱜ ᱠᱟᱱᱟ᱾ ᱢᱟᱱᱮ ᱪᱟᱞᱟᱜ ᱠᱟᱱ ᱨᱮᱦᱚᱸ ᱠᱚ ᱢᱟᱱᱮ ᱡᱚᱛᱚ ᱠᱤᱪᱷᱩ ᱱᱩᱠᱩ ᱫᱚ ᱡᱚᱛᱚ ᱵᱚᱠᱥ ᱪᱮ ᱦᱟᱱᱟ ᱪᱮ ᱱᱚᱣᱟ ᱪᱮ ᱢᱟᱱᱮ ᱟᱵᱚ ᱥᱚᱢᱟᱡᱽ ᱨᱮᱱᱟᱜ ᱡᱟᱦᱟᱸ ᱟᱵᱚ ᱥᱚᱢᱟᱡᱽ ᱨᱮᱱᱟᱜ ᱡᱟᱦᱟᱸ ᱛᱩᱢᱫᱟᱜ ᱴᱟᱢᱟᱠ ᱠᱟᱱᱟ ᱚᱱᱟ ᱨᱮᱱᱟᱜ ᱤᱭᱟᱹ ᱨᱟᱹᱥᱠᱟᱹ ᱫᱚ ᱮᱠᱟᱞ ᱜᱮ ᱵᱟᱹᱱᱩᱜ ᱟᱠᱟᱫ ᱛᱟᱠᱚᱣᱟ ᱾
ᱠᱚᱫᱚ ᱢᱟᱱᱮ ᱦᱚᱸᱜᱼᱚᱭ ᱡᱮᱹ ᱠᱟᱹᱴᱤᱡ ᱠᱟᱹᱴᱤᱡ ᱨᱮᱠᱚ ᱚᱱᱮ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱵᱟᱦᱩ ᱡᱟᱶᱟᱭᱚᱜ ᱠᱟᱱᱟ ᱚᱱᱟ ᱤᱫᱤ ᱠᱟᱛᱮᱫ ᱟᱵᱮᱱᱟᱜ ᱪᱮᱫ ᱢᱚᱛ?
ᱚᱱᱟ ᱱᱤᱭᱮ ᱫᱚ ᱱᱚᱣᱟ ᱜᱮᱞᱤᱧ ᱞᱟᱹᱭᱟ ᱡᱮ ᱡᱟᱦᱟᱸᱭ ᱱᱤᱱᱟᱹᱜ ᱠᱟᱹᱴᱤᱡ ᱠᱷᱚᱡ ᱠᱚ ᱵᱟᱯᱞᱟᱜ ᱠᱟᱱᱟ ᱦᱳᱭ ᱩᱱᱠᱩ ᱫᱚ ᱪᱮᱫᱠᱟ ᱢᱟᱱᱮ
ᱦᱮᱸ ᱾ ᱡᱟᱦᱟᱸᱭ ᱫᱚ ᱪᱮᱫᱠᱟ ᱱᱚᱣᱟ ᱫᱚ ᱡᱟᱦᱟᱸᱭ ᱡᱩᱫᱤ ᱟᱭᱟᱜ ᱱᱤᱡᱮᱨ ᱵᱷᱚᱵᱤᱥᱚᱛ ᱨᱮᱱᱟᱜ ᱡᱩᱫᱤ ᱵᱟᱲᱟᱭ ᱪᱮᱫ ᱫᱟᱲᱮ ᱠᱟᱫᱟ ᱡᱮ ᱵᱟᱯᱞᱟ ᱞᱮᱠᱷᱟᱱ ᱤᱧ ᱪᱮᱫ ᱪᱮᱫ ᱦᱟᱞ ᱦᱩᱭᱩᱜ ᱛᱤᱧᱟᱹ ᱢᱟᱱᱮ ᱪᱮᱫᱠᱟ ᱠᱟᱛᱮᱜ ᱤᱧ ᱥᱚᱝᱥᱟᱨᱟ ᱪᱤᱠᱟᱹ ᱠᱟᱛᱮ ᱵᱟᱭ ᱥᱚᱝᱥᱟᱨᱟ ᱚᱱᱟ ᱠᱚ ᱡᱩᱫᱤ ᱵᱷᱚᱵᱤᱥᱥᱚᱛ ᱨᱮᱱᱟᱜ ᱟᱡ ᱡᱩᱫᱤ ᱪᱤᱱᱛᱟᱹ ᱫᱟᱲᱮᱣ ᱠᱟᱫᱟ ᱛᱟᱦᱚᱞᱮ ᱠᱷᱟᱱ ᱫᱚ ᱴᱷᱤᱠᱟᱹᱱ ᱜᱮᱭᱟ ᱠᱳᱱᱳ ᱠᱷᱟᱨᱟᱯ ᱠᱟᱛᱷᱟ ᱫᱚ ᱵᱟᱝ ᱠᱟᱱᱟ ᱡᱮ ᱵᱟᱯᱞᱟ ᱞᱮᱱᱟᱭ ᱢᱮᱱᱛᱮ ᱵᱟᱹᱲᱤᱡ ᱮᱱᱟᱭ ᱾
ᱦ ᱵᱟ ᱚᱱᱟ ᱦᱚᱸ ᱵᱟᱹᱲᱤᱡ ᱡᱤᱱᱤᱥ ᱦᱚᱸ ᱵᱟᱝ ᱠᱟᱱᱟ ᱢᱤᱫᱴᱮᱱ ᱵᱟᱨᱭᱟ ᱦᱚᱲᱟᱜ ᱢᱤᱫᱴᱮᱱ ᱥᱚᱝᱥᱟᱨ ᱛᱚᱞᱚᱜ ᱠᱟᱱᱟ ᱵᱟᱝ ᱥᱮ ᱾
ᱦᱳᱭ ᱟᱨ ᱡᱟᱦᱟᱸᱭ ᱠᱚ ᱢᱟᱱᱮ ᱟᱹᱨᱤ ᱠᱚ ᱱᱚᱝᱠᱟ ᱡᱟᱦᱟᱸᱭ ᱠᱚ ᱢᱟᱱᱮ ᱨᱟᱹᱜᱤ ᱠᱚᱛᱮ ᱦᱳᱭᱛᱳ ᱡᱟᱦᱟᱱᱟᱜ ᱠᱟᱨᱚᱱ ᱠᱚᱛᱮ ᱠᱚ ᱵᱟᱯᱞᱟᱜᱚᱜ ᱠᱟᱱᱟ ᱦᱳᱭ ᱥᱮ ᱩᱱᱠᱩ ᱠᱚᱫᱚ ᱧᱮᱞ ᱠᱚᱵᱮᱱ ᱧᱮᱞ ᱟᱠᱟᱫ ᱠᱚᱣᱟᱞᱤᱧ ᱟᱹᱞᱤᱧ ᱦᱚᱸ ᱡᱮ ᱵᱟᱹᱦᱩ ᱟᱹᱜᱩ ᱠᱟᱛᱮᱫ ᱨᱮᱦᱚᱸ ᱩᱱᱟᱹᱜ ᱠᱳᱱᱳ ᱤᱭᱟᱹᱨ ᱫᱚ ᱵᱟᱹᱱᱩᱜ ᱟᱠᱟᱫ ᱛᱟᱭᱟ ᱤᱪᱪᱷᱟᱹ ᱫᱚ ᱵᱟᱹᱱᱩᱜ ᱠᱟᱫ ᱛᱟᱭᱟ ᱡᱮ ᱤᱧ ᱱᱤᱛᱚᱜ ᱤᱧ ᱵᱟᱯᱞᱟᱣ ᱠᱟᱱᱟ ᱵᱚᱞᱮ ᱡᱟᱦᱟᱱᱟᱜ ᱤᱧ ᱠᱚᱨᱟᱣᱟ ᱡᱟᱦᱟᱸ ᱞᱮᱠᱟᱧ ᱚᱱᱟ ᱠᱚᱫᱚ ᱵᱟᱹᱱᱩᱜ ᱟᱠᱟᱫ ᱛᱟᱭᱟ ᱥᱮᱭ ᱾ ᱥᱮᱭ ᱵᱟᱹᱦᱩ ᱠᱚ ᱟᱹᱜᱩ ᱠᱟᱛᱮ ᱥᱮᱹᱭ ᱚᱱᱠᱟ ᱜᱮ ᱡᱟᱦᱟᱸ ᱞᱮᱠᱟ ᱞᱟᱦᱟᱛᱮ ᱛᱟᱦᱮᱱ ᱠᱟᱱ ᱛᱟᱦᱮᱱᱟ ᱚᱱᱠᱟ ᱜᱮ
ᱟᱹᱵᱤᱱ ᱟᱜ ᱪᱤᱱᱛᱟᱹ ᱵᱷᱟᱵᱱᱟ ᱟᱸᱡᱚᱢ ᱠᱟᱛᱮ ᱟᱹᱰᱤ ᱱᱟᱯᱟᱭ ᱞᱤᱧ ᱵᱩᱡᱷᱟᱹᱣ ᱠᱮᱫᱟ ᱾ ᱱᱤᱝᱠᱟᱹ ᱪᱤᱱᱛᱟᱹ ᱵᱷᱟᱵᱽᱱᱟ ᱨᱮ ᱡᱚᱛᱚᱦᱚᱲᱟᱜ ᱜᱮ ᱛᱟᱦᱮᱱᱟ ᱛᱟᱦᱚᱞᱮ ᱢᱤᱫ ᱴᱟᱝ ᱟᱹᱰᱤ ᱱᱟᱯᱟᱭ ᱠᱟᱛᱷᱟ ᱵᱟᱝ, ᱱᱤᱡᱮᱨᱟᱜ ᱜᱷᱟᱸᱨᱚᱡᱽ ᱫᱚ ᱵᱷᱟᱹᱜᱤ ᱴᱷᱤᱠ ᱛᱮ ᱥᱟᱢᱴᱟᱣ ᱫᱟᱲᱮᱭᱟᱜᱼᱟᱭ
ᱦᱳᱭ ᱾ ᱪᱮᱫᱟᱜ ᱥᱮ ᱱᱚᱣᱟ ᱟᱵᱚ ᱡᱟᱦᱟᱸ ᱛᱤᱱᱟᱹᱜ ᱤᱧ ᱫᱚ ᱢᱤᱫᱴᱮᱱ ᱵᱷᱞᱚᱜᱟᱨ ᱠᱟᱹᱱᱟᱹᱧ ᱦᱳᱭ ᱥᱮ ᱡᱟᱦᱟᱸ ᱡᱟᱦᱟᱸ ᱚᱱᱠᱟ ᱵᱷᱤᱰᱭᱳ ᱠᱚ ᱤᱭᱩᱴᱩᱵ ᱠᱚᱨᱤᱧ ᱰᱟᱞᱟᱣ ᱵᱟᱲᱟᱭ ᱛᱟᱦᱮᱱ ᱜᱮᱭᱟ ᱛᱟᱦᱚᱞᱮ ᱧᱮᱞ ᱟᱠᱟᱫ ᱠᱚᱣᱟᱞᱤᱧ ᱡᱮ ᱟᱵᱚ ᱱᱮᱛᱟᱨ ᱫᱚ ᱵᱮᱥᱤ ᱪᱟᱹᱞᱩᱣ ᱠᱟᱱᱟ ᱱᱚᱣᱟ ᱤᱱᱥᱴᱟ ᱟᱵᱚᱣᱟᱜ ᱡᱟᱦᱟᱸ ᱤᱱᱥᱴᱟ ᱨᱮᱱᱟᱜ ᱤᱱᱥᱴᱟᱜᱨᱟᱢ ᱨᱮ ᱵᱮᱥᱤᱨ ᱵᱷᱟᱜᱽ ᱳᱯᱮᱱ ᱛᱚᱨᱟ ᱦᱚᱸ ᱧᱮᱞ ᱵᱮᱱ ᱡᱟᱦᱟᱱᱟᱜ ᱫᱚ ᱵᱟᱝ ᱡᱟᱦᱟᱱᱟᱜ ᱯᱨᱳᱜᱨᱟᱢ ᱠᱚᱨᱮᱱᱟᱜ ᱵᱟᱯᱞᱟ ᱚᱲᱟᱜ ᱠᱚᱨᱮᱱᱟᱜ ᱡᱟᱦᱟᱸ ᱞᱮᱠᱟ ᱚᱱᱠᱟ ᱜᱮ ᱵᱷᱤᱰᱤᱭᱳ ᱦᱤᱡᱩᱜ ᱠᱟᱱᱟ ᱾ ᱠᱤᱱᱛᱩ ᱢᱤᱫᱴᱮᱱ ᱦᱚᱸ ᱱᱚᱝᱠᱟ ᱚᱱᱠᱟ ᱢᱚᱡᱽ ᱵᱷᱤᱰᱭᱳ ᱫᱚ ᱵᱟᱠᱚ ᱟᱲᱟᱜ ᱫᱟ ᱡᱮ ᱟᱵᱚ ᱥᱚᱢᱟᱡᱽ ᱠᱚᱨᱮᱱᱟᱜ ᱡᱟᱦᱟᱸ ᱛᱤᱱᱟᱹᱜ ᱠᱚ ᱠᱚᱨᱟᱣᱮᱫᱟ ᱱᱚᱝᱠᱟᱭ ᱫᱟᱠᱚ ᱚᱱᱠᱟᱭ ᱫᱟᱠᱚ ᱚᱱᱟ ᱠᱚ ᱱᱤᱭᱟᱹ ᱫᱚ ᱵᱟᱠᱚ ᱠᱚᱨᱟᱣ ᱮᱫᱟ ᱧᱮᱞ ᱵᱮᱱ ᱡᱚᱛᱚ ᱡᱟᱦᱟᱸ ᱛᱤᱱᱟᱹᱜ ᱠᱤᱪᱷᱩ ᱢᱮᱱᱟᱜᱼᱟ ᱡᱚᱛᱚ ᱵᱚᱠᱥ ᱨᱮᱱᱟᱜ ᱜᱮ ᱢᱮᱱᱟᱜ ᱠᱟᱫᱟ ᱵᱟᱯᱞᱟ ᱠᱚᱨᱮ ᱦᱚᱸ ᱵᱚᱠᱥ ᱨᱮᱱᱟᱜ ᱵᱷᱤᱰᱭᱳ ᱜᱮ ᱰᱟᱞᱟᱣ ᱠᱟᱫᱟᱭ ᱾ ᱱᱚᱱᱛᱮ ᱯᱨᱳᱜᱨᱟᱢ ᱠᱚ ᱡᱟᱦᱟᱸᱭ ᱪᱟᱞᱟᱣ ᱠᱟᱱᱟ ᱚᱱᱟᱦᱚᱸ ᱟᱹᱰᱤ ᱠᱷᱟᱨᱟᱯ ᱠᱷᱟᱨᱟᱯ ᱡᱤᱱᱤᱥ ᱵᱷᱤᱰᱭᱳ ᱠᱟᱛᱮᱜ ᱠᱚ ᱟᱲᱟᱜᱟ ᱾
ᱦᱳᱭ ᱦᱳᱭ ᱚᱱᱟᱜᱮ ᱚᱱᱟ ᱥᱚᱥᱟᱞ ᱢᱤᱰᱤᱭᱟ ᱫᱚᱠᱚ ᱯᱩᱨᱟᱹ ᱤᱭᱟᱹ ᱪᱟᱵᱟᱣ ᱠᱟᱫᱟ ᱾ ᱡᱮᱹ ᱵᱷᱟᱞᱮᱹ ᱞᱟᱹᱜᱤᱫ ᱛᱮ ᱦᱮᱸ ᱾
ᱟᱨᱞᱤᱧ ᱞᱟᱹᱭᱟ ᱡᱮ ᱟᱯᱮ ᱫᱚ ᱱᱚᱣᱟ ᱠᱚ ᱟᱲᱟᱜ ᱮᱫ ᱫᱚ ᱡᱮᱹ ᱠᱳᱱᱳ ᱞᱟᱵᱷ ᱫᱚ ᱵᱟᱹᱱᱩᱜᱼᱟ ᱡᱮᱹ ᱯᱚᱭᱥᱟ ᱯᱮ ᱠᱟᱢᱟᱣ ᱫᱟᱲᱮᱭᱟᱜᱼᱟ ᱦᱳᱭ ᱥᱮ ᱱᱚᱣᱟ ᱧᱮᱞ ᱢᱮ ᱡᱟᱦᱟᱸᱭᱟᱜ ᱡᱟᱦᱟᱸᱭᱟᱜ ᱤᱭᱟᱹ ᱨᱮᱜᱮ ᱧᱮᱞ ᱵᱮᱱ ᱡᱟᱦᱟᱸᱭ ᱤᱱᱥᱴᱟ ᱠᱚᱨᱮ ᱠᱚ ᱟᱲᱟᱜ ᱮᱫᱟ ᱱᱚᱣᱟ ᱠᱚ ᱚᱱᱟ ᱠᱚ ᱧᱮᱞᱵᱤᱱ ᱱᱩᱠᱩᱣᱟᱜ ᱨᱮᱫᱚ ᱚᱠᱚᱭᱟᱜ ᱨᱮᱜᱮ ᱪᱮᱫ ᱠᱷᱟᱱ ᱤᱱᱥᱴᱟ ᱨᱮ ᱚᱱᱟ ᱠᱟᱹᱴᱤᱡ ᱪᱩᱞᱩᱝ ᱵᱷᱤᱭᱩᱥ ᱧᱟᱢ ᱞᱟᱹᱜᱤᱫ ᱧᱮᱞ ᱵᱮᱱ ᱩᱱᱟᱹᱜ ᱠᱤᱪᱷᱩ ᱠᱚᱨᱟᱣᱟ ᱠᱤᱱᱛᱩ ᱡᱟᱦᱟᱸᱭ ᱢᱚᱸᱡᱽ ᱢᱚᱸᱡᱽ ᱟᱲᱟᱜᱟ ᱦᱳᱭᱥᱮ ᱡᱟᱦᱟᱸᱭ ᱵᱷᱟᱞᱮ ᱵᱷᱟᱞᱮᱟᱜ ᱡᱟᱦᱟᱱ ᱡᱤᱱᱤᱥ ᱠᱚ ᱠᱚᱨᱟᱣᱟ ᱩᱱᱤ ᱫᱚ ᱮᱠᱟᱞ ᱜᱮ ᱵᱟᱝ ᱫᱚ ᱵᱷᱤᱭᱩᱥ ᱮ ᱧᱟᱢ ᱠᱚᱣᱟ ᱵᱟᱝ ᱫᱚ ᱡᱟᱦᱟᱱᱟᱜ ᱮ ᱧᱟᱢ ᱠᱚᱣᱟ᱾
ᱦᱳᱭ
ᱦᱳᱭ᱾
ᱡᱟᱦᱟᱱᱟᱜ ᱵᱟᱹᱵᱤᱱ ᱢᱚᱱᱮ ᱠᱷᱟᱱ ᱟᱹᱵᱤᱱᱟᱜ ᱚᱱᱟ ᱡᱟᱦᱟᱸ ᱤᱭᱩᱴᱩᱵᱽ ᱪᱮᱱᱮᱞ ᱚᱱᱟ ᱨᱮᱱᱟᱜ ᱧᱩᱛᱩᱢ ᱞᱤᱧ ᱵᱟᱲᱟᱭ ᱫᱟᱲᱮᱭᱟᱜᱼᱟ᱾
ᱚᱣᱟᱭᱴᱤ ᱢᱩᱨᱢᱩ᱾
ᱟᱪᱪᱷᱟ᱾ ᱟᱰᱤ ᱱᱟᱯᱟᱭ ᱱᱟᱯᱟᱭ ᱠᱟᱹᱢᱤ ᱥᱟᱶ ᱡᱚᱯᱲᱟᱣ ᱛᱟᱦᱮᱱ ᱵᱮᱱ ᱱᱟᱯᱟᱭ ᱱᱟᱯᱟᱭ ᱵᱷᱤᱰᱤᱭᱳ ᱠᱚ ᱟᱲᱟᱜ ᱵᱮᱱ ᱟᱵᱚ ᱥᱚᱢᱟᱡ ᱠᱚ ᱤᱫᱤ ᱠᱟᱛᱮᱜ ᱡᱟᱦᱟᱸ
ᱟᱵᱮᱱ ᱡᱩᱫᱤ ᱵᱟᱝ ᱵᱟᱝᱵᱮᱱ ᱵᱤᱥᱚᱥᱚᱜ ᱠᱟᱱᱟ ᱛᱟᱦᱚᱞᱮ ᱠᱟᱹᱴᱤᱡ ᱧᱮᱞ ᱠᱟᱛᱮᱫ ᱵᱮᱱ ᱵᱚᱞᱚ
ᱦᱳᱭ ᱦᱳᱭ ᱚᱱᱟ ᱞᱟᱹᱜᱤᱫ ᱛᱮ ᱚᱱᱟ ᱞᱟᱹᱜᱤᱫ ᱜᱮᱞᱤᱧ ᱠᱩᱞᱤ ᱠᱮᱫ ᱵᱮᱱᱟ᱾
ᱟᱪᱪᱷᱟ ᱟᱪᱪᱷᱟ ᱩᱱᱟᱹᱜ ᱧᱮᱞ ᱵᱮᱱ ᱩᱱᱟᱹᱜ ᱤᱭᱟᱹ ᱫᱚ ᱵᱟᱹᱱᱩᱜ ᱟᱠᱟᱫ ᱛᱟᱹᱞᱤᱧᱟ ᱱᱚᱝᱠᱟ ᱠᱷᱟᱨᱟᱯ ᱵᱷᱤᱰᱭᱳ ᱵᱚᱞᱮ ᱫᱚ ᱢᱤᱫᱴᱮᱱ ᱦᱚᱸ ᱡᱤᱱᱤᱥ ᱵᱟᱹᱱᱩᱜ ᱟᱠᱟᱫ ᱛᱤᱧᱟᱹ ᱮᱱᱠᱷᱟᱱ ᱱᱚᱣᱟ ᱠᱚ ᱡᱟᱦᱟᱸ ᱛᱤᱱᱟᱹᱜ ᱟᱵᱚ ᱥᱚᱨᱦᱟᱭ ᱠᱚᱨᱮᱱᱟᱜ ᱤᱭᱟᱹ ᱠᱚᱨᱮᱱᱟᱜ ᱦᱳᱡᱱᱟ ᱤᱱᱟᱹ ᱠᱚᱜᱮ ᱜᱮᱞᱤᱧ ᱟᱲᱟᱜ ᱛᱟᱦᱮᱱᱟ ᱩᱱᱟᱹᱜ ᱡᱟᱹᱥᱛᱤ ᱫᱚ ᱵᱟᱝᱟ ᱡᱮ ᱡᱟᱦᱟᱱᱟᱜ ᱠᱚ ᱠᱚᱨᱟᱣ ᱯᱨᱳᱜᱨᱟᱢ ᱚᱱ ᱪᱟᱞᱟᱣ ᱵᱟᱲᱟ ᱟᱠᱟᱱᱟ ᱠᱟᱱᱟᱞᱤᱧ ᱪᱮᱫᱟᱜ ᱵᱟᱝᱞᱤᱧ ᱞᱟᱹᱭᱟ ᱪᱟᱞᱟᱣ ᱫᱚᱞᱤᱧ ᱪᱟᱞᱟᱣ ᱟᱠᱟᱱᱟ ᱛᱟᱨᱮᱦᱚᱸ ᱛᱟᱵᱚᱞᱮ ᱱᱚᱝᱠᱟ ᱫᱚ ᱵᱟᱞᱤᱧ ᱧᱮᱞ ᱠᱚᱨᱟᱣ ᱟᱲᱟᱜ ᱡᱮ ᱡᱟᱦᱟᱸᱭ ᱵᱤᱡᱤᱭᱟᱹᱣ ᱟᱠᱟᱱᱟ ᱱᱚᱝᱠᱟ ᱟᱠᱟᱱᱟ ᱚᱝᱠᱟ ᱟᱠᱟᱱᱟ ᱚᱱᱟ ᱠᱚᱫᱚ ᱤᱧ ᱫᱚ ᱥᱮ ᱫᱚᱨᱠᱟᱨ ᱦᱚᱸ ᱵᱟᱝ ᱠᱟᱱᱟ
ᱟᱹᱵᱤᱱ ᱥᱟᱳ ᱚᱯᱚᱲᱚᱱ ᱠᱟᱛᱮ ᱟᱹᱰᱤ ᱱᱟᱯᱟᱭᱞᱤᱧ ᱵᱩᱡᱷᱟᱹᱣ ᱠᱮᱫᱟ ᱟᱵᱤᱱᱟᱜ ᱪᱤᱱᱛᱟᱹ ᱵᱷᱟᱵᱱᱟ ᱧᱮᱞ ᱠᱟᱛᱮ ᱚᱠᱛᱚ ᱠᱚᱦᱚᱸ ᱪᱟᱵᱟᱭᱱᱟ ᱾ ᱟᱨᱚ ᱡᱟᱦᱟᱸ ᱛᱤᱥ ᱨᱚᱯᱚᱲ ᱦᱩᱭᱩᱜᱼᱟ᱾
ᱦᱳᱭ᱾